ᱦᱮᱸ...
ᱦᱳᱭ ᱨᱚᱲ ᱠᱚᱵᱮᱱ ᱟᱸᱡᱚᱢᱮᱜᱼᱟ ᱥᱮ ᱡᱩᱛ ᱧᱚᱜ
ᱦᱮᱸ ᱟᱸᱡᱚᱢ ᱫᱟᱞᱤᱧ᱾
ᱟᱪᱪᱷᱟ ᱟᱪᱪᱷᱟ
ᱱᱟᱯᱟᱭ ᱵᱟᱲᱟ ᱜᱮᱭᱟᱵᱤᱱ?
ᱦᱳᱭ ᱱᱤᱛᱚᱜ ᱫᱚ ᱱᱟᱯᱟᱭ ᱵᱟᱲᱟᱟᱜ ᱜᱮ ᱟᱨ ᱚᱲᱟᱜ ᱠᱚᱨᱮᱫ ᱦᱚᱸ ᱱᱟᱯᱟᱭ ᱵᱟᱲᱟ ᱜᱮ ᱢᱮᱱᱟᱜ ᱟᱠᱟᱫ ᱠᱚᱣᱟ ᱡᱚᱛᱚ ᱦᱚᱲ ᱜᱮ?
ᱦᱩᱸ
ᱟᱵᱮᱱ ᱜᱮ ᱪᱮᱫᱞᱮᱠᱟ ᱟᱨ ᱚᱲᱟᱜ ᱠᱚᱨᱮ ᱚᱠᱟᱞᱮᱠᱟ?
ᱟᱹᱞᱤᱧ ᱦᱚᱸ ᱡᱚᱛᱚ ᱦᱚᱲ ᱜᱮᱞᱮ ᱱᱟᱯᱟᱭ ᱵᱟᱲᱟ ᱜᱮᱭᱟ ᱚᱲᱟᱜ ᱠᱚᱨᱮ ᱦᱚᱸ ᱟᱹᱞᱤᱧ ᱦᱚᱸᱞᱤᱧ ᱱᱟᱯᱟᱭ ᱵᱟᱲᱟ ᱜᱮᱭᱟ᱾
ᱟᱪᱪᱷᱟ ᱟᱪᱪᱷᱟ
ᱛᱟᱞᱦᱮ ᱟᱯᱮ ᱥᱮᱫ ᱫᱚ ᱪᱟᱜ ᱪᱮᱜ ᱵᱤᱱ ᱞᱟᱹᱭᱫᱟ ᱮᱸ ᱟᱯᱮ ᱥᱮᱫ ᱫᱚ ᱛᱤᱱᱟᱹᱜ ᱜᱟᱱ ᱪᱟᱥ ᱠᱟᱹᱢᱤ ᱯᱮ ᱮᱦᱚᱵ ᱟᱠᱟᱫᱟ?
ᱦᱳᱭ ᱟᱞᱮ ᱴᱷᱮᱱ ᱢᱟ ᱢᱟᱲᱟᱝ ᱚᱱᱠᱟ ᱢᱟ ᱦᱟᱸᱜ, ᱫᱟᱜ ᱡᱟᱹᱲᱤ ᱵᱟᱭ ᱫᱟᱜ ᱡᱟᱹᱲᱤᱭᱟ ᱟᱠᱟᱫᱼᱟ ᱛᱚ ᱚᱱᱠᱟ ᱢᱟᱲᱟᱝ ᱠᱷᱚᱱᱟᱜ ᱫᱚ ᱦᱟᱸᱜ ᱪᱟᱥᱵᱟᱥ ᱠᱟᱹᱢᱤ ᱫᱚ, ᱵᱟᱝ ᱮᱛᱚᱦᱚᱵ ᱦᱟᱛᱟᱲᱟ ᱠᱟᱱ ᱛᱟᱦᱮᱱᱟ ᱟᱫᱚ ᱱᱚᱜᱼᱚᱭ ᱦᱚᱞᱟ ᱢᱟᱫᱷᱮᱨ ᱠᱷᱚᱱᱟᱜᱵᱦᱟᱸᱜ ᱡᱟᱹᱥᱛᱤ ᱧᱚᱜᱼ ᱮ ᱫᱟᱜ ᱡᱟᱹᱲᱤ ᱠᱟᱜ ᱠᱷᱟᱱ ᱦᱟᱸᱜ ᱟᱫᱚ ᱪᱟᱥ ᱠᱟᱹᱢᱤ ᱠᱚᱜᱮ ᱦᱟᱸᱜ ᱮᱛᱚᱦᱚᱵ ᱵᱟᱲᱟ ᱦᱩᱭᱠ ᱟᱨ ᱪᱮᱫ᱾
ᱦᱮᱸ
ᱦᱳᱭ ᱟᱯ ᱥᱮᱱᱜ ᱪᱮᱫ ᱞᱮᱠᱟ ᱪᱟᱥᱵᱟᱥ ᱠᱟᱹᱢᱤ ᱠᱚ ᱦᱩᱭ ᱵᱟᱲᱟᱭᱟ ᱥᱟᱹᱛ ᱱᱟᱥᱮ ᱟᱹᱣᱨᱤ?
ᱦᱮᱸ ᱟᱞᱮ ᱥᱮᱫ ᱫᱚ ᱪᱟᱥᱵᱟᱥ ᱫᱚ ᱮᱦᱚᱵ ᱟᱠᱟᱱᱟ ᱱᱚᱜᱼᱚᱭ ᱞᱮ ᱢᱩᱪᱟᱹᱫ ᱟᱹᱜᱩᱭᱮᱫᱟ ᱵᱟᱹᱭᱦᱟᱹᱲ ᱠᱷᱮᱛ ᱠᱚᱫᱚ ᱟᱫᱚ ᱜᱷᱩᱴᱩ ᱠᱷᱮᱛ ᱠᱚᱫᱚ ᱚᱱᱠᱟ ᱢᱚᱛᱚ ᱫᱟᱜ ᱡᱟᱹᱲᱤ ᱵᱟᱭ ᱦᱩᱭ ᱟᱠᱟᱱᱟ ᱛᱚ ᱚᱱᱟ ᱠᱚᱫᱚ ᱟᱹᱣᱨᱤᱮᱞ ᱞᱮ ᱨᱚᱦᱚᱭᱟ
ᱟᱪᱪᱷᱟ ᱟᱪᱪᱷᱟ ᱦᱳᱭ
ᱦᱮᱸ
ᱟᱨ ᱛᱟᱦᱚᱞᱮ ᱪᱮᱫ ᱞᱮᱠᱟ ᱟᱯᱮᱥᱱ ᱫᱚ ᱱᱚᱝᱠᱟ ᱥᱮᱨᱢᱮ ᱢᱤᱫ ᱫᱷᱟᱣ ᱜᱮ ᱪᱟᱥᱵᱟᱥ ᱦᱩᱭᱩᱜᱼᱟᱥ ᱟᱨᱚ ᱢᱟᱱᱮ ᱱᱤᱨᱚᱱ ᱦᱩᱲᱩ ᱠᱚᱯᱮ ᱪᱟᱥᱟ ᱟᱨ ᱪᱮᱫ?
ᱥᱮᱨᱢᱟ ᱨᱮ ᱢᱤᱫ ᱫᱷᱟᱣ ᱜᱮᱞᱮ ᱪᱟᱥ ᱵᱟᱲᱟᱭ ᱜᱮᱭᱟ ᱱᱚᱜᱼᱚᱭ ᱟᱥᱟᱲ ᱵᱚᱸᱜᱟ ᱜᱮ ᱟᱫᱚ ᱱᱤᱨᱚᱱ ᱦᱚ ᱟᱫᱚ ᱱᱤᱨᱱ ᱦᱩᱨᱩᱭ ᱫᱚ ᱟᱱᱟ ᱫᱚ ᱫᱟᱜ ᱡᱟᱹᱲᱤ ᱠᱚ ᱴᱷᱤᱠ ᱢᱚᱛᱚ ᱵᱟᱝ ᱦᱩᱭ ᱞᱮᱱᱠᱷᱟᱱ ᱟᱨ ᱥᱩᱨ ᱠᱚᱨᱮ ᱥᱩᱨ ᱥᱩᱯᱩᱨ ᱠᱚᱨᱮ ᱫᱟᱜ ᱦᱚᱸ ᱵᱟᱹᱱᱩᱜᱼᱟ ᱥᱮ ᱾
ᱦᱳᱭ
ᱟᱫᱚ ᱚᱱᱟᱛᱮ ᱚᱱᱟ ᱫᱚ ᱵᱟᱞᱮ ᱪᱟᱥ ᱫᱟᱲᱮᱭᱟᱜ ᱜᱮᱭᱟ
ᱟᱪᱪᱷᱟ ᱟᱪᱪᱷᱟ ᱛᱟᱦᱞᱮ ᱪᱮᱫᱞ ᱞᱮᱠᱟ ᱟᱯᱮ ᱫᱚ ᱱᱚᱣᱟ ᱥᱮᱨᱢᱟ ᱫᱟᱜ ᱡᱟᱹᱲᱤ ᱪᱮᱛᱟᱱ ᱜᱮ ᱵᱷᱚᱨᱥᱟ ᱥᱮ ᱚᱱᱠᱟ ᱠᱮᱱᱮᱞ ᱠᱚ ᱤᱭᱟᱹ ᱠᱚ ᱢᱮᱱᱟᱜ ᱟᱠᱟᱫᱟ ᱚᱱᱟ ᱠᱷᱚᱱᱟᱜ
ᱠᱮᱱᱮᱞ ᱠᱚᱫᱚ ᱵᱟᱹᱱᱩᱜᱼᱟ ᱟᱞᱮ ᱫᱚ ᱥᱮᱨᱢᱟ ᱫᱟᱜ ᱡᱟᱹᱲᱤ ᱵᱷᱚᱨᱥᱟ ᱜᱮ
ᱟᱪᱪᱷᱟ ᱟᱪᱪᱷᱟ ᱦᱳᱭ ᱟᱨ ᱛᱟᱦᱚᱞᱮ ᱱᱚᱣᱟ ᱠᱚ ᱦᱳᱲᱳ ᱪᱟᱣᱞᱮ ᱵᱟᱫ ᱠᱟᱛᱮᱫ ᱟᱨ ᱡᱟᱦᱟᱱᱟᱜ ᱥᱚᱵᱽᱡᱤ ᱟᱱᱟᱡᱯᱟᱹᱛᱤ ᱠᱚ ᱪᱟᱥᱼᱵᱟᱥ ᱦᱩᱭᱩᱜᱼᱟ ᱥᱮ ᱵᱟᱝᱟ?
ᱥᱚᱵᱽᱡᱤ ᱦᱩᱭ ᱫᱚ ᱦᱩᱭᱩᱜ ᱜᱮᱭᱟ ᱥᱮ ᱟᱱᱟᱡ ᱠᱚᱫᱚ ᱱᱚᱜᱼᱚᱭ ᱨᱚᱦᱚᱭ ᱦᱩᱭ ᱟᱠᱟᱱᱟ ᱯᱩᱨᱟᱹᱭ ᱠᱚ ᱦᱮᱱᱟᱜᱼᱟ ᱵᱷᱤᱱᱰᱤ ᱠᱚ ᱦᱮᱱᱟᱜᱼᱟ ᱟᱨᱦᱚᱸ ᱡᱚᱸᱰᱨᱟ ᱠᱚᱞᱮ ᱮᱨ ᱠᱟᱫᱟ ᱨᱟᱦᱮᱲ ᱠᱚ ᱠᱚᱸᱰᱷᱟ ᱦᱮᱱᱟᱜᱼᱟ
ᱦᱳᱭ
ᱟᱯᱮ ᱫᱚ ᱪᱮᱫ ᱟᱱᱟᱡ ᱠᱚᱯᱮ ᱪᱟᱥ ᱟᱠᱟᱫᱟ?
ᱦᱳᱭ ᱱᱤᱛᱚᱜ ᱢᱟ ᱱᱚᱜᱼᱚᱭ ᱪᱟᱥᱵᱟᱥ ᱠᱟᱹᱢᱤ ᱦᱩᱭᱩᱜ ᱠᱟᱱᱟ ᱦᱟᱸᱜ ᱟᱫᱚ ᱚᱱᱠᱟ ᱟᱞᱮ ᱦᱚᱸ ᱵᱟᱲᱜᱮ ᱠᱚᱨᱮᱫ ᱜᱮ ᱚᱲᱟᱜ ᱚᱲᱟᱜ ᱠᱚᱨᱮ ᱡᱚᱢ ᱵᱟᱲᱟ ᱞᱮᱠᱟᱜ ᱜᱮ ᱦᱟᱸᱜ ᱪᱟᱥᱵᱟᱥ ᱫᱚ ᱦᱩᱭᱩᱜᱼᱟ ᱡᱮᱢᱚᱱ ᱥᱤᱡᱤᱱ ᱨᱮ ᱱᱚᱣᱟ ᱟᱹᱞᱩ ᱵᱮᱸᱜᱟᱲ ᱵᱷᱤᱱᱰᱤ ᱡᱷᱤᱸᱜᱟᱹ ᱟᱹ ᱯᱩᱨᱟᱹᱭ ᱱᱚᱣᱟ ᱠᱚ ᱪᱟᱥᱵᱟᱥ ᱞᱟᱹᱜᱤᱫ ᱜᱮ ᱚᱲᱟᱜ ᱠᱚ ᱡᱚᱢ ᱵᱟᱲᱟ ᱞᱮᱠᱟᱜᱮ ᱵᱟᱲᱜᱮ ᱠᱚᱨᱮᱫ ᱜᱮ ᱦᱟᱸᱜ ᱚᱱᱟ ᱫᱩᱞ ᱫᱟᱜ ᱠᱚᱛᱮ ᱜᱮ ᱚᱱᱟ ᱯᱩᱠᱷᱨᱤ ᱠᱚᱨᱮ ᱠᱷᱚᱱᱟᱜ ᱢᱮᱥᱤᱱ ᱛᱮ ᱫᱟᱜ ᱠᱚ ᱨᱟᱠᱟᱵ ᱵᱟᱲᱟ ᱠᱟ ᱠᱟᱛᱮᱫ ᱜᱮ ᱦᱟᱜ ᱚᱲᱟᱜ ᱠᱚᱨᱮ ᱡᱚᱢ ᱵᱟᱲᱟ ᱞᱮᱠᱟ ᱪᱟᱥᱵᱟᱥ ᱦᱩᱭᱩᱜᱼᱟ ᱟᱨ ᱪᱮᱫ
ᱦᱚᱸ
ᱦᱚ ᱛᱟᱦᱚᱞᱮ ᱚᱱᱠᱟ ᱟᱯᱮ ᱫᱚ ᱪᱮᱫ ᱞᱮᱠᱟ ᱵᱤᱨ ᱫᱤᱥᱚᱢ ᱠᱟᱱᱟᱯᱮ ᱥᱮ ᱱᱚᱝᱠᱟ ᱴᱟᱺᱰᱤ ᱫᱤᱥᱚᱢ ᱵᱤᱨ ᱵᱩᱨᱩ ᱠᱚᱫᱚ ᱢᱮᱱᱟᱜᱼᱟ ᱟᱥᱮ ᱵᱟᱝᱟ?
ᱵᱤᱨ ᱵᱩᱨᱩ ᱫᱚ ᱦᱮᱱᱟᱜᱼᱟ ᱟᱞᱮ ᱥᱮᱫ ᱫᱚ ᱵᱤᱨ ᱵᱩᱨᱩ ᱫᱤᱥᱚᱢ ᱜᱮ ᱠᱟᱱᱟᱞᱮ
ᱟᱪᱪᱷᱟ
ᱟᱜ ᱟᱯᱮ ᱫᱚ ᱪᱮᱫ ᱫᱤᱥᱚᱢ ᱠᱟᱱᱟ ᱯᱮ?
ᱟᱞᱮ ᱦᱚᱸ ᱵᱤᱨ ᱵᱩᱨᱩ ᱫᱤᱥᱚᱢ ᱜᱮ ᱵᱤᱨ ᱠᱚᱫᱚ ᱦᱟᱸᱜ ᱱᱚᱣᱟ ᱟᱛᱳ ᱴᱚᱴᱷᱟ ᱥᱩᱨ ᱠᱚᱨᱮᱫ ᱜᱮ ᱢᱮᱱᱟᱜ ᱟᱠᱟᱫᱟ ᱟᱨ ᱪᱮᱫ ᱫᱚᱢᱮ ᱯᱷᱟᱨᱟᱠ ᱨᱮᱫᱚ ᱵᱟᱝᱟ ᱦᱟᱸᱜ
ᱦᱩᱸ
ᱦᱳᱭ ᱟᱯᱮ ᱫᱚ ᱪᱮᱫ ᱞᱮᱠᱟ ᱫᱚᱢᱮ ᱯᱷᱟᱨᱟᱠ ᱨᱮ ᱥᱮ ᱥᱩᱨ ᱧᱚᱜ ᱨᱮᱜᱮ?
ᱫᱚᱢᱮ ᱥᱩᱨ ᱨᱮᱫᱚ ᱵᱟᱹᱱᱩᱜᱼᱟ ᱯᱷᱟᱨᱟᱠ ᱨᱮᱜᱮ ᱦᱮᱱᱟᱜᱼᱟ
ᱟᱪᱪᱷᱟ ᱟᱪᱪᱷᱟ ᱛᱟᱦᱚᱞᱮ ᱪᱮᱫ ᱞᱮᱠᱟ ᱚᱸᱰᱮ ᱠᱷᱚᱱᱟᱜ ᱜᱮ ᱦᱳᱭ ᱞᱟᱹᱭᱵᱤᱱ
ᱛᱟᱦᱚᱞᱮ ᱰᱟᱹᱝᱨᱤ ᱢᱮᱨᱚᱢ ᱱᱮᱛᱟᱨ ᱫᱤᱱ ᱫᱚ ᱰᱟᱹᱝᱨᱤ ᱢᱮᱨᱚᱢ ᱫᱚ ᱚᱠᱟ ᱠᱚᱨᱮ ᱯᱮ ᱜᱩᱯᱤ ᱵᱟᱲᱟ ᱠᱚᱣᱟ ᱛᱟᱦᱚᱞᱮ?
ᱦᱳᱭ ᱱᱤᱛᱚᱜ ᱢᱟ ᱦᱟᱸᱜ ᱱᱚᱜᱼᱚ ᱱᱚᱝᱠᱟ ᱠᱷᱮᱛ ᱠᱚᱢᱟ ᱡᱚᱛᱚ ᱦᱟᱸᱜ ᱪᱟᱥ ᱵᱟᱥ ᱦᱳᱭᱳᱜ ᱠᱟᱱᱟ ᱛᱚ ᱮᱥᱮᱫ ᱪᱟᱵᱟᱜ ᱠᱟᱱᱟ ᱮᱠᱷᱟᱱ ᱦᱟᱸᱜ ᱚᱱᱟ ᱠᱚᱨᱮ ᱰᱟᱹᱝᱨᱤ ᱢᱮᱨᱚᱢ ᱠᱚᱢᱟ ᱟᱹᱛᱤᱧ ᱢᱟ ᱵᱟᱭ ᱜᱟᱱᱚᱜ ᱠᱟᱱᱟ, ᱛᱟᱦᱞᱮ ᱱᱤᱛᱚᱜ ᱫᱚ ᱦᱟᱸᱜ ᱚᱱᱠᱟ ᱥᱳᱨ ᱧᱚᱜ ᱨᱮᱜᱮ ᱵᱤᱨ ᱵᱩᱨᱩ ᱢᱟ ᱢᱮᱱᱟᱜ ᱟᱠᱟᱫ ᱛᱟᱦᱚᱞᱮ ᱚᱱᱛᱮ ᱜᱮ ᱦᱟᱸᱜ ᱰᱟᱹᱝᱨᱤ ᱢᱮᱨᱚᱢ ᱠᱚᱫᱚ ᱡᱚᱛᱚ ᱤᱫᱤ ᱦᱩᱭᱩᱜ ᱠᱟᱱᱟ ᱟᱛᱤᱧ ᱫᱚ ᱟᱨ ᱪᱮᱫ ᱵᱤᱨ ᱵᱩᱨᱩ ᱥᱮᱱ ᱜᱮ ᱦᱟᱸᱜ
ᱦᱮᱸ
ᱦᱳᱭ
ᱟᱞᱮ ᱦᱚᱸ ᱚᱱᱠᱟᱜᱮ ᱱᱮᱛᱟᱨ ᱫᱤᱱ ᱫᱚ ᱢᱟᱱᱮ ᱪᱟᱥ ᱫᱤᱱ ᱥᱮ ᱱᱮᱛᱟᱨ ᱫᱚ
ᱦᱳᱭ
ᱱᱮᱛᱟᱨ ᱫᱚ ᱵᱤᱨᱵᱩᱨᱩ ᱠᱚ ᱥᱮᱫ ᱜᱮ ᱤᱫᱤ ᱠᱚ ᱦᱩᱭᱩᱜᱼᱟ ᱢᱟᱱᱮ ᱟᱹᱰᱤ ᱥᱟᱺᱜᱤᱧ ᱧᱚᱜ ᱜᱮ ᱢᱟᱱᱮ ᱰᱟᱹᱦᱤ ᱠᱚᱨᱮ ᱞᱮ ᱟᱹᱛᱤᱧ ᱵᱟᱲᱟ ᱠᱚᱣᱟ ᱢᱟᱱᱮ
ᱛᱟᱦᱚᱞᱮ ᱟᱯᱮ ᱥᱮᱫ ᱫᱚ ᱪᱮᱫ ᱫᱟᱨᱮ ᱠᱚ ᱦᱮᱱᱟᱜᱼᱟ ᱚᱱᱠᱟ ᱜᱚᱝᱠᱮ?
ᱦᱳᱭ ᱜᱚᱝᱠᱮ ᱚᱱᱟ ᱡᱟᱦᱟᱸ ᱵᱤᱨ ᱵᱤᱨ ᱨᱮᱢᱟ ᱢᱮᱱᱟᱜ ᱟᱠᱟᱫ ᱜᱮ ᱥᱟᱨᱡᱚᱢ ᱫᱟᱨᱮ, ᱢᱟᱛᱠᱚᱢ ᱫᱟᱨᱮ, ᱥᱚᱥᱚ ᱫᱟᱨᱮ, ᱛᱮᱨᱮᱞ ᱫᱟᱨᱮ ᱛᱟᱨᱚᱚᱵ ᱫᱟᱨᱮ, ᱟᱨᱚ ᱟᱭᱢᱟ ᱨᱚᱠᱚᱢ ᱫᱟᱨᱮ ᱢᱮᱱᱟᱜ ᱟᱠᱟᱫ ᱜᱮᱭᱟ ᱟᱨ ᱪᱮᱫ
ᱦᱮᱸ ᱟᱨ ᱡᱟᱦᱟᱸ ᱱᱚᱜ-ᱚᱭ ᱠᱩᱭᱴᱤ ᱫᱟᱨᱮ ᱵᱤᱱ ᱞᱮ ᱠᱮᱫᱟ ᱚᱱᱟ ᱫᱚ ᱛᱟᱦᱞᱮ ᱚᱱᱟ ᱡᱟᱦᱟᱸ ᱠᱩᱭᱰᱤ ᱡᱚ ᱚᱱᱟ ᱫᱚ ᱥᱩᱱᱩᱢ ᱜᱮᱭᱟ ᱯᱮᱥᱮ ᱵᱟᱝ
ᱦᱳᱭ ᱦᱳᱭ ᱥᱩᱱᱩᱢ ᱜᱮᱭᱟᱞᱮ
ᱛᱮᱨᱮᱞ ᱥᱟᱠᱟᱢ ᱟᱯᱮ ᱥᱮᱫ ᱫᱚ ᱟᱸᱡᱚᱢ ᱵᱟᱲᱟ ᱦᱳᱭ ᱠᱟᱱᱟ, ᱡᱮ ᱛᱮᱨᱮᱞ ᱥᱟᱠᱟᱢ ᱠᱚ ᱟᱠᱷᱨᱤᱧ ᱵᱟᱲᱟᱭ ᱜᱮᱭᱟᱯᱮ ᱥᱮᱫ ᱫᱚᱠᱚ ᱟᱹᱠᱷᱨᱤᱧ ᱵᱟᱲ ᱜᱮᱭᱟ ᱥᱮ ᱵᱟᱝ ᱛᱟᱦᱚᱞᱮ
ᱦᱳᱭ ᱛᱮᱨᱮᱞ ᱥᱟᱠᱟᱢ ᱫᱚ ᱟᱠᱷᱨᱤᱧ ᱵᱟᱲᱟᱭ ᱜᱮᱭᱟ ᱠᱚ ᱚᱱᱠᱟ ᱪᱟᱞᱟᱜ ᱟᱠᱚ ᱵᱤᱨ ᱵᱩᱨ ᱜᱮ ᱵᱤᱨ ᱵᱩᱨᱩ ᱠᱷᱚᱱᱟᱜ ᱥᱟᱠᱟᱢ ᱦᱮᱡ ᱟᱹᱜᱩ ᱠᱟᱛᱮᱫ ᱚᱲᱟᱜ ᱨᱮᱠᱚ ᱠᱚ ᱤᱭᱟᱹ ᱠᱮᱫ ᱜᱮ ᱟᱨ ᱚᱱᱟ ᱛᱟᱥᱮ ᱨᱚᱦᱚᱲ ᱟᱠᱚ ᱛᱟᱥᱮ ᱨᱚᱦᱚᱲ ᱠᱟᱛᱮᱫ ᱚᱱᱟ ᱫᱚ ᱟᱨᱚ ᱢᱟᱱᱮ ᱵᱤᱰᱟᱹᱭᱟᱠᱚ ᱟᱨ ᱪᱮᱫ ᱚᱱᱟ ᱵᱤᱰᱟᱹ ᱠᱟᱛᱮᱫ ᱚᱱᱟ ᱡᱟᱦᱟᱱᱟᱜ ᱵᱟᱵᱮᱨ ᱛᱮᱠᱚ ᱛᱚᱞᱟ ᱟᱨ ᱛᱚᱞ ᱠᱟᱛᱮᱫ ᱚᱱᱟ ᱫᱚ ᱟᱨᱚ ᱚᱱᱠᱟ ᱜᱮ ᱳᱡᱳᱱ ᱠᱟᱛᱮᱫ ᱠᱚ ᱟᱠᱷᱨᱤᱧᱟ ᱟᱨ ᱪᱮᱫ
ᱦᱮᱸ
ᱦᱳᱭ
ᱛᱟᱦᱞᱮ ᱟᱯᱮ ᱵᱤᱨ ᱵᱩᱨᱩ ᱠᱚᱨᱮ ᱯᱩᱴᱠᱟᱹ ᱠᱚ ᱳᱫ ᱯᱩᱴᱠᱟᱹ ᱠᱚ ᱧᱟᱢ ᱵᱟᱲᱟᱜ ᱠᱟᱱᱟ ᱥᱮ ᱵᱟᱝ
ᱦᱳᱭ ᱯᱩᱴᱠᱟᱹ ᱠᱚᱫᱚ ᱧᱟᱢ ᱵᱟᱲᱟᱜ ᱠᱟᱱ ᱜᱮᱭᱟ ᱠᱚ ᱯᱩᱴᱠᱟᱹ ᱱᱚᱣᱟ ᱩᱫ ᱠᱚ ᱫᱚ ᱧᱟᱢ ᱵᱟᱲᱟ ᱠᱟᱛᱮᱫ ᱡᱚᱢ ᱵᱟᱲᱟ ᱦᱳᱭ ᱠᱟᱱᱟ ᱦᱟᱸᱜ ᱵᱟᱨ ᱯᱮ ᱫᱷᱟᱣ ᱫᱚ ᱟᱨ ᱪᱮᱫ
ᱦᱮᱸ
ᱦᱳᱭ ᱟᱯᱮ ᱥᱮᱱ ᱜᱮ ᱪᱮᱫ ᱞᱮᱠᱟ ᱧᱟᱢᱚᱜ ᱠᱟᱱᱟ ᱠᱚᱥᱮ ᱵᱟᱝᱼᱟ
ᱟᱞᱮ ᱥᱮᱫ ᱫᱚ ᱠᱟᱹᱴᱤᱡ ᱵᱤᱨᱵᱩᱨᱩ ᱫᱚ ᱥᱟᱺᱜᱤᱧᱚᱜ ᱜᱮᱭᱟ ᱛᱚ ᱢᱟᱱᱮ ᱚᱱᱟ ᱥᱩᱨ ᱥᱩᱯᱩᱨ ᱨᱮᱱ ᱦᱚᱲ ᱠᱚᱜᱮ ᱠᱚ ᱦᱟᱞᱟᱝ ᱛᱮᱜᱮ ᱠᱚ ᱪᱟᱵᱟ ᱠᱚᱣᱟ ᱟᱫᱚ ᱚᱱᱟ ᱵᱟᱡᱟᱨ ᱠᱚᱨᱮᱜ ᱠᱚ ᱟᱠᱷᱨᱤᱧ ᱠᱚ ᱟᱹᱜᱩ ᱠᱚᱣᱟ ᱡᱚᱠᱷᱚᱱ ᱛᱚᱠᱷᱚᱱ ᱜᱮᱞᱮ ᱢᱟᱱᱮ ᱠᱟᱹᱣᱰᱤ ᱛᱮᱞᱮ ᱦᱟᱛᱟᱣ ᱠᱚᱣᱟ
ᱟᱪᱪᱷᱟ ᱟᱪᱪᱷᱟ ᱦᱚ
ᱛᱟᱦᱚᱞᱮ ᱜᱚᱝᱠᱮ ᱟᱯᱮ ᱥᱮᱱ ᱫᱚ ᱚᱱᱠᱟᱱᱟᱜ ᱯᱚᱨᱚᱵᱽ ᱯᱟᱹᱞᱤ ᱠᱚ ᱪᱮᱫ ᱠᱚ ᱦᱳᱭᱳᱜ ᱜᱮᱭᱟ ᱢᱟᱨᱟᱝ ᱯᱚᱨᱚᱵᱽ ᱯᱟᱹᱞᱤ ᱡᱟᱦᱟᱸ ᱟᱵᱚᱣᱟᱜ ᱱᱚᱣᱟ ᱥᱟᱱᱛᱟᱲ ᱥᱚᱢᱟᱡᱽ ᱨᱮ ᱢᱮᱱᱟᱜ ᱛᱟᱵᱚᱱᱟ ᱚᱱᱠᱟᱱᱟᱜ ᱯᱚᱨᱚᱵᱽ ᱯᱟᱹᱞᱤ ᱠᱚ
ᱥᱟᱱᱛᱟᱲ ᱥᱚᱢᱟᱡᱽ ᱨᱮ ᱱᱚᱝᱠᱟ ᱟᱞᱮ ᱥᱳᱨ ᱠᱚᱨᱮ ᱫᱚ ᱚᱱᱠᱟᱱ ᱯᱚᱨᱚᱵᱽ ᱠᱚᱫᱚ ᱵᱟᱭ ᱦᱩᱭᱩᱜ ᱜᱮᱭᱟ
ᱟᱪᱪᱷᱟ
ᱟᱯᱮ ᱥᱮᱫ ᱫᱚ ᱚᱱᱠᱟ ᱡᱟᱦᱟᱱᱟᱜ ᱯᱚᱨᱚᱵᱽ ᱠᱚ ᱦᱳᱭᱳᱜ ᱜᱮᱭᱟ
ᱦᱳᱭ ᱯᱚᱨᱚᱵᱽ ᱠᱚᱫᱚ ᱦᱳᱭᱳᱜ ᱵᱟᱲᱟ ᱜᱮᱭᱟ ᱚᱱᱠᱟ ᱡᱮᱢᱚᱱ ᱚᱱᱟ ᱥᱤᱞᱫᱟᱹ ᱯᱟᱛᱟ ᱵᱮᱱ ᱟᱸᱡᱚᱢ ᱠᱟᱜ-ᱟ ᱥᱮ
ᱦᱮᱸ ᱟᱡᱚᱢ ᱠᱟᱫᱟᱞᱤᱧ
ᱦᱳᱭ ᱱᱚᱣᱟ ᱥᱤᱞᱫᱟᱹ ᱯᱟᱛᱟ ᱛᱟᱨᱯᱚᱨᱮ ᱱᱚᱜᱼᱚᱭ ᱦᱚᱞᱟ ᱢᱟᱸᱫᱮᱨ ᱧᱚᱜ ᱜᱮ ᱦᱟᱸᱜ ᱚᱱᱟ ᱵᱩᱨᱩ ᱵᱚᱸᱜᱟ ᱡᱟᱦᱟᱸ ᱠᱚ ᱢᱮᱛᱟᱜ ᱠᱟᱱ ᱫᱚ ᱾
ᱦᱮᱸ ᱟᱸᱡᱚᱢ ᱠᱟᱜ ᱜᱮᱭᱟᱞᱤᱧ ᱥᱮᱱ ᱵᱟᱲᱟ ᱟᱠᱟᱱᱟᱞᱤᱧ ᱾
ᱟᱪᱪᱷᱟ ᱟᱪᱪᱷᱟ, ᱱᱤᱭᱟᱹ ᱫᱷᱟᱣ ᱵᱮᱱ ᱪᱟᱞᱟᱣ ᱞᱮᱱᱟ ᱥᱮ ᱵᱟᱝᱟ?
ᱱᱤᱭᱟᱹ ᱫᱷᱟᱣ ᱫᱚ ᱵᱟᱞᱤᱧ ᱥᱮᱱ ᱟᱠᱟᱱᱟ ᱵᱚᱨᱚᱝ ᱥᱤᱞᱫᱟᱹ ᱯᱟᱛᱟ ᱫᱚᱞᱤᱧ ᱥᱮᱱ ᱵᱟᱲᱟ ᱟᱠᱟᱱ ᱜᱮᱭᱟ ᱾
ᱟᱪᱪᱷᱟ ᱟᱪᱪᱷᱟ ᱟᱪᱪᱷᱟ ᱟᱪᱪᱷᱟ ᱾ ᱦᱳᱭ ᱥᱤᱞᱫᱟᱹ ᱯᱟᱛᱟ ᱢᱟ ᱟᱵᱚ ᱥᱟᱱᱛᱟᱲ ᱥᱚᱢᱟᱡᱽ ᱨᱮᱱᱟᱜ ᱡᱟᱦᱟᱸ ᱥᱮᱨᱣᱟ ᱨᱮ ᱢᱮᱱᱟᱜ ᱛᱟᱵᱚᱱᱟ ᱡᱟᱦᱟᱸ ᱠᱚ ᱞᱟᱹᱠᱛᱤᱜ ᱛᱟᱵᱚᱱᱟ ᱪᱮ ᱚᱱᱟ ᱠᱚ ᱦᱟᱸᱜ ᱛᱚᱞ ᱠᱟᱱᱟᱜ ᱜᱮ ᱧᱟᱢᱚᱜᱼᱟ ᱾
ᱠᱤᱨᱤᱧ ᱟᱠᱷᱨᱤᱧ ᱦᱩᱭᱩᱜ ᱜᱮᱭᱟ ᱦᱮᱸ᱾
ᱦᱳᱭ ᱦᱳᱭ ᱦᱳᱭ ᱦᱳᱭ ᱦᱳᱭ ᱟᱹᱞᱤᱧ ᱦᱚᱸ ᱥᱤᱞᱫᱟᱹ ᱯᱟᱛᱟ ᱧᱮᱞ ᱫᱚ ᱦᱟᱸᱜ ᱞᱤᱧ ᱪᱟᱞᱟᱣ ᱟᱠᱟᱱ ᱜᱮᱭᱟ ᱦᱟᱸᱜ ᱾ ᱧᱮᱞ ᱠᱟᱜ ᱞᱤᱧ ᱾
ᱦᱩᱸ ᱾
ᱟᱨ ᱛᱟᱦᱚᱞᱮ ᱚᱱᱠᱟᱱᱟᱜ ᱯᱚᱨᱚᱵᱽ ᱠᱚᱫᱚ ᱟᱨᱚ ᱢᱟᱱᱟᱣ ᱵᱟᱛᱟᱣ ᱠᱚ ᱥᱮ ᱵᱟᱝ ᱡᱮᱢᱚᱱ ᱟᱵᱚᱣᱟᱜ ᱥᱮᱨᱣᱟ ᱨᱮ ᱥᱮ ᱥᱚᱢᱟᱡᱽ ᱥᱚᱢᱟᱡᱽ ᱨᱮ ᱢᱮᱱᱟᱜ ᱛᱟᱵᱚᱱᱟ ᱡᱮᱢᱚᱱ ᱥᱚᱦᱨᱟᱭ ᱯᱚᱨᱚᱵᱽ ᱾ ᱠᱟᱨᱟᱢ ᱯᱚᱨᱚᱵᱽ ᱫᱟᱸᱥᱟᱭ ᱯᱚᱨᱚᱵᱽ ᱾ ᱵᱟᱦᱟ ᱯᱚᱨᱚᱵᱽ ᱾
ᱵᱟᱦᱟ ᱯᱚᱨᱚᱵᱽ ᱠᱚᱫᱚᱞᱮ ᱢᱟᱱᱟ ᱢᱟᱱᱟᱣ ᱜᱮᱭᱟ ᱟᱯᱮ ᱥᱮᱫ ᱫᱚᱠᱚ ᱢᱟᱱᱟᱣ ᱜᱮᱭᱟ ᱥᱮ ᱵᱟᱝ?
ᱦᱳᱭ ᱦᱳᱭ ᱟᱞᱮᱥᱮᱱ ᱦᱚᱸ ᱢᱟᱱᱟᱣ ᱜᱮᱭᱟᱞᱮ, ᱵᱟᱦᱟ ᱯᱚᱨᱚᱵᱽ ᱠᱚ, ᱡᱟᱦᱟᱸ ᱛᱤᱱᱟᱹᱜ ᱠᱟᱨᱟᱢ ᱯᱚᱨᱚᱵᱽ ᱠᱚ ᱫᱟᱸᱥᱟᱭ ᱯᱚᱨᱚᱵᱽ ᱠᱚ ᱢᱮᱱᱟᱜ ᱛᱟᱵᱚᱱᱟ, ᱡᱚᱛᱚ ᱜᱮ ᱦᱟᱸᱜ ᱾ ᱟᱨ ᱚᱱᱠᱟ ᱦᱳᱭ ᱟᱨ ᱡᱮᱢᱚᱱ ᱟᱵᱚᱣᱟᱜ ᱡᱚᱛᱚ ᱠᱷᱚᱱᱟᱜ ᱢᱟᱨᱟᱝ ᱯᱚᱨᱚᱵᱽ ᱢᱮᱱᱛᱮᱫᱚ ᱢᱮᱱᱟᱜ ᱛᱟᱵᱚᱱᱟ ᱾ ᱦᱟᱹᱛᱤ ᱞᱮᱠᱟᱱ ᱯᱚᱨᱚᱵᱽ ᱡᱟᱦᱟᱸ ᱫᱚᱵᱚᱱ ᱢᱮᱛᱟᱜ ᱠᱟᱱᱟ ᱥᱚᱦᱚᱨᱟᱭ ᱯᱚᱨᱚᱵᱽ᱾
ᱦᱮᱸ᱾
ᱦᱳᱭ ᱱᱚᱣᱟ ᱜᱮ ᱦᱟᱸᱜ ᱨᱟᱹᱥᱠᱟᱹ ᱥᱟᱹᱦᱤᱡ ᱥᱮ ᱡᱟᱠ ᱡᱚᱢᱚᱠ ᱢᱟᱱᱟᱣ ᱦᱩᱭᱩᱜᱼᱟ ᱟᱨ ᱪᱮᱫ ᱢᱟᱱᱮ ᱱᱚᱣᱟ ᱫᱚ ᱵᱚᱪᱷᱚᱨ ᱨᱮ ᱦᱟᱸᱜ ᱢᱤᱫ ᱫᱷᱟᱣ ᱦᱳᱭᱩᱜ-ᱟ ᱛᱚ ᱾ ᱦᱳᱭ ᱟᱫᱚ ᱚᱱᱟ ᱠᱷᱟᱹᱛᱤ ᱛᱮᱦᱟᱸᱜ ᱡᱟᱸᱠ ᱡᱚᱢᱚᱠ ᱧᱚᱜ ᱜᱮ ᱢᱟᱱᱟᱣ ᱵᱟᱛᱟᱣ ᱦᱩᱭᱩᱜᱼᱟ ᱟᱨ ᱪᱮᱫ ᱾
ᱦᱮᱸ ᱾
ᱦᱳᱭ ᱛᱟᱦᱚᱞᱮ ᱟᱯᱮ ᱥᱮᱱ ᱫᱚ ᱥᱚᱨᱟᱭ ᱯᱚᱨᱚᱵᱽ ᱢᱟᱱᱟᱣ ᱵᱟᱛᱟᱣ ᱟᱯᱮ ᱥᱮ ᱵᱟᱝᱟ?
ᱢᱟᱱᱟᱣ ᱵᱟᱛᱟᱣ ᱜᱮᱭᱟᱞᱮ ᱟᱹᱰᱤ ᱢᱟᱱᱮ ᱡᱟᱸᱠ ᱡᱚᱢᱚ ᱡᱮᱛᱮᱜ ᱥᱮᱨᱢᱟᱨ ᱨᱮ ᱢᱤᱫ ᱫᱷᱟᱣ ᱜᱮ ᱦᱤᱡᱩᱜ-ᱟ ᱥᱮ ᱾
ᱦᱳᱭ ᱦᱳᱭ᱾ ᱛᱟᱦᱚᱞᱮ ᱪᱮᱫ ᱞᱮᱠᱟ ᱟᱯᱮ ᱥᱮᱱ ᱫᱚ ᱛᱤᱱᱟᱹᱜ ᱫᱤᱱ ᱯᱮ ᱢᱟᱱᱟᱣᱟ ᱾
ᱟᱞᱮᱥᱮᱫ ᱫᱚ ᱢᱚᱬᱮ ᱫᱤᱱ ᱠᱚ ᱢᱟᱱᱟᱣ ᱜᱮᱭᱟ ᱾
ᱟᱪᱪᱷᱟ ᱟᱪᱪᱷᱟ ᱾
ᱟᱯᱮ ᱥᱮᱜ ᱫᱚ ᱛᱤᱱᱟᱹᱜ ᱫᱤᱱ ᱠᱚ ᱢᱟᱱᱟᱣ ᱜᱮᱛᱮ?
ᱦᱳᱭ ᱟᱞᱮᱥᱮᱱ ᱦᱚᱸ ᱚᱱᱠᱟ ᱜᱮ ᱢᱚᱬᱮ ᱢᱟᱦᱟ ᱢᱚᱬᱮ ᱥᱤᱧ ᱜᱮ ᱾
ᱦᱩᱸ᱾
ᱛᱟᱦᱚᱞᱮ ᱠᱟᱹᱴᱤᱡ ᱡᱩᱫᱤ ᱵᱤᱱ ᱞᱟᱹᱭ ᱞᱮᱠᱷᱟᱱ ᱫᱚ ᱪᱮᱫ ᱞᱮᱠᱟ ᱟᱯᱮᱥᱮᱱ ᱫᱚ ᱢᱟᱱᱟᱣ ᱵᱟᱛᱟᱣ ᱦᱩᱭᱩᱜᱼᱟ ᱾ ᱟᱨᱠᱤ ᱱᱟᱯᱟᱭ ᱠᱚᱜᱼᱟ ᱾
ᱦᱩᱸ ᱢᱟ ᱟᱵᱤᱱ ᱜᱤ ᱮᱦᱚᱵ ᱵᱤᱱ?
ᱟᱪᱪᱷᱟ ᱟᱪᱪᱷᱟ ᱟᱞᱮᱥᱮᱱ ᱢᱟ ᱱᱚᱝᱠᱟᱞᱤᱧ ᱞᱟᱹᱭᱠᱮᱫ ᱢᱚᱬᱮ ᱢᱟᱦᱟ ᱢᱚᱬᱮ ᱥᱤᱧ ᱾ ᱠᱚ ᱢᱟᱱᱟᱣ ᱵᱟᱛᱟᱣᱮᱫᱟ ᱦᱟᱸᱜ ᱦᱳᱭ ᱛᱚ ᱯᱳᱭᱞᱳ ᱫᱤᱱ ᱫᱚ ᱦᱟᱸᱜ ᱚᱱᱠᱟ ᱞᱮᱠᱟ ᱢᱟ ᱩᱢ ᱢᱟᱦᱟ ᱵᱚᱱ ᱢᱮᱛᱟᱜ ᱠᱟᱱ ᱾ ᱟᱫᱚ ᱩᱢ ᱢᱟᱦᱟ ᱦᱤᱞᱳᱜ ᱫᱚ ᱦᱟᱸᱜ ᱚᱱᱠᱟᱜ ᱜᱮ, ᱡᱟᱦᱮᱨ ᱛᱷᱟᱱ ᱠᱚ ᱡᱟᱦᱟᱸ ᱢᱮᱱᱟᱜ ᱛᱟᱵᱚᱱᱟ, ᱜᱚᱴ ᱴᱟᱨᱤ ᱠᱚ ᱱᱚᱣᱟ ᱠᱚ ᱦᱟᱸᱜ ᱠᱚ ᱩᱢ ᱯᱷᱟᱨᱪᱟᱭᱟ ᱡᱟᱦᱮᱨ ᱥᱟᱹᱲᱤᱢ ᱠᱚᱠᱚ ᱫᱟᱵᱟᱦᱟᱜ ᱡᱟᱦᱮᱨ ᱠᱚᱠᱚ ᱥᱟᱯᱷᱟ ᱵᱚᱸᱜᱟ ᱵᱟᱲᱟᱭᱟ ᱱᱚᱣᱟ ᱠᱚ ᱦᱩᱭᱩᱜᱼᱟ ᱦᱟᱸᱜ ᱩᱢ ᱢᱟᱦᱟᱸ ᱦᱤᱞᱚᱜ ᱫᱚ ᱟᱨ ᱡᱟᱦᱟᱸ ᱫᱚᱥᱟᱨ ᱫᱤᱱ ᱫᱚ ᱡᱟᱦᱟᱸ ᱵᱚᱸᱜᱟ ᱢᱟᱦᱟ ᱵᱚᱱ ᱢᱮᱛᱟᱜ ᱠᱟᱱ ᱮᱱ ᱦᱤᱞᱳᱜ ᱫᱚ ᱟᱵᱚ ᱟᱯᱟᱱ ᱟᱹᱯᱤᱱ ᱜᱷᱟᱨᱚᱸᱡᱽ ᱨᱮᱵᱚᱱ ᱵᱚᱸᱜᱟ ᱵᱩᱨᱩᱜ ᱠᱟᱱᱟ ᱦᱟᱸᱜ ᱾
ᱦᱮᱸ
ᱯᱩᱡᱟᱹ ᱯᱟᱥᱴᱟ ᱵᱚᱸᱜᱟ ᱵᱩᱨᱩ ᱠᱚ ᱦᱩᱭᱩᱜ ᱛᱟᱵᱚᱱᱟ ᱟᱨ ᱪᱮᱫ ᱟᱨ ᱛᱮᱥᱟᱨ ᱫᱤᱱ ᱫᱚ ᱡᱟᱦᱟᱸ ᱫᱚ ᱥᱟᱹᱨᱫᱤ ᱢᱟᱦᱟ ᱵᱚᱱ ᱢᱮᱛᱟᱜ ᱠᱟᱱᱟ ᱮᱱ ᱦᱤᱞᱚᱜ ᱫᱚ ᱦᱟᱸᱜ
ᱟᱨᱠᱤ ᱰᱟᱝᱨᱟ ᱠᱚ ᱠᱷᱩᱱ, ᱰᱟᱝᱨᱟ ᱠᱚᱠᱚ ᱠᱷᱩᱱᱴᱟᱹᱣ ᱠᱚᱣᱟ ᱟᱨ ᱟᱞᱮ ᱥᱮᱱ ᱫᱚ ᱦᱟᱸᱜ ᱚᱱᱚ ᱱᱚᱝᱠᱟ ᱞᱮᱠᱟ ᱵᱟᱨ ᱫᱤᱱ ᱞᱮ ᱠᱷᱩᱱᱴᱟᱹᱣ ᱠᱚᱣᱟ ᱛᱮᱥᱟᱨ ᱫᱤᱱ ᱦᱚᱸ ᱟᱨ ᱡᱟᱦᱟᱸ ᱯᱩᱱ ᱫᱤᱱ ᱦᱤᱞᱳᱜ ᱮᱱ ᱦᱤᱞᱳᱜ ᱦᱚᱸᱞᱮ ᱠᱷᱩᱱᱴᱟᱹᱣ ᱠᱚᱣᱟ ᱟᱨ ᱢᱚᱬᱮ ᱫᱤᱱ ᱦᱤᱞᱳᱜ ᱫᱚ ᱦᱟᱸᱜ ᱡᱟᱞᱮ ᱢᱟᱦᱟᱸ ᱞᱮ ᱢᱟᱱᱟᱣ ᱮᱫᱟ ᱟᱨ ᱪᱮᱫ ᱱᱚᱝᱠᱟᱱ ᱠᱟᱱ ᱟᱞᱮ ᱥᱮᱱ ᱫᱚ ᱦᱟᱸᱜ ᱢᱟᱱᱟᱣ ᱵᱟ- -ᱛᱟᱣ ᱦᱩᱭᱩᱜ ᱠᱟᱱᱟ
ᱦᱮᱸ ᱾
ᱦᱳᱭ
ᱟᱵᱤᱱ ᱡᱟᱦᱟᱸ ᱞᱮᱠᱟ ᱵᱤᱱ ᱞᱟᱹᱭ ᱠᱮᱫᱟ ᱟᱞᱮ ᱥᱮᱜ ᱦᱚ, ᱸ ᱟᱵᱤᱱ ᱡᱟᱦᱟᱸ ᱞᱮᱠᱟ ᱵᱤᱱ ᱞᱟᱹᱭ ᱠᱮᱫᱟ ᱟᱞᱮᱥᱮᱱ ᱦᱚᱸ ᱚᱝᱠᱟ ᱜᱮ ᱦᱩᱭ ᱫᱚ ᱦᱩᱭᱩᱜ ᱜᱮᱭᱟ
ᱟᱪᱪᱷᱟ ᱟᱪᱪᱷᱟ ᱟᱪᱪᱷᱟ ᱱᱟᱯᱟᱭ ᱠᱟᱛᱷᱟ ᱠᱟᱱᱟ᱾ ᱟᱪᱪᱷᱟ ᱟᱪᱪᱷᱟ
ᱟᱨᱦᱚᱸ ᱚᱱᱠᱟ ᱡᱟᱦᱟᱸ ᱱᱟᱜ ᱯᱚᱨᱚᱵᱽ ᱠᱚ ᱵᱟᱝ ᱦᱩᱭᱩᱜ ᱛᱮ ᱟᱫᱚ
ᱦᱳᱭ ᱦᱩᱭ ᱮᱱ ᱜᱮᱭᱟ ᱚᱱᱟ ᱵᱟᱫ ᱠᱟᱛᱮᱫ ᱡᱮᱢᱚᱱ ᱠᱟᱨᱟᱢ ᱯᱚᱨᱚᱵᱽ ᱢᱮᱱᱟᱜᱼᱟ ᱠᱟᱨᱟᱢ ᱯᱚᱨᱚᱵᱽ ᱢᱟᱱᱟᱣ ᱴᱚ ᱦᱩᱭᱩᱜ ᱜᱮᱭᱟ
ᱦᱩᱸ
ᱛᱟᱨᱯᱚᱨᱮ ᱱᱤᱛᱚᱜ ᱡᱟᱦᱟᱸ ᱱᱚᱜᱼᱚᱭ ᱟᱨᱚ ᱥᱮᱴᱮᱨᱚᱜ ᱠᱟᱱᱟ ᱦᱟᱸᱜ ᱫᱟᱸᱥᱟᱭ ᱯᱚᱨᱚᱵᱽ ᱱᱚᱣᱟ ᱫᱟᱸᱥᱟᱭ ᱯᱚᱨᱚᱵᱽ ᱦᱚᱸ ᱢᱟᱱᱟᱣ ᱵᱟᱛᱟᱣ ᱦᱩᱭᱩᱜ ᱜᱮᱭᱟ ᱫᱟᱸᱥᱟᱭ ᱮᱱᱮᱡ ᱦᱚᱸ ᱫᱟᱸᱥᱟᱭ ᱫᱟᱸᱬᱟᱱ ᱦᱚᱸ ᱪᱟᱞᱟᱜ ᱦᱩᱭᱩᱜᱼᱟ ᱟᱨ ᱪᱮᱫ ᱱᱚᱣᱟ ᱦᱚᱸ ᱚᱝᱠᱟ ᱜᱮ ᱫᱟᱸᱥᱟᱭ ᱯᱚᱨᱚᱵᱽ ᱦᱚᱸ ᱫᱟᱸᱥᱟᱭ ᱯᱚᱨᱚᱵᱽ ᱫᱚ ᱢᱟᱱᱮ ᱪᱮᱫ ᱞᱮᱠᱟ ᱱᱚᱣᱟ ᱫᱚ ᱵᱤᱡᱚᱲ ᱠᱚ ᱪᱟᱞᱟᱜᱼᱟ ᱟᱨ ᱪᱮᱫ ᱡᱚᱲ ᱫᱚ ᱪᱟᱞᱟᱜ ᱵᱟᱭ ᱜᱟᱱᱚᱜᱼᱟ ᱦᱳᱭ ᱛᱚ ᱟᱵᱮᱱ ᱵᱮᱱ ᱪᱟᱞᱟᱣᱱᱟ
ᱦᱮᱸ
ᱯᱮ ᱫᱤᱱ ᱯᱮᱫᱤᱱ ᱪᱟᱞᱟᱜ ᱜᱟᱱᱚᱜᱼᱟ ᱢᱚᱲᱮ ᱫᱤᱱ ᱪᱟᱞᱟᱜ ᱜᱟᱱᱚᱜᱼᱟ᱾ ᱚᱱᱠᱟ ᱢᱟᱱᱮ ᱵᱤᱡᱚᱲ ᱪᱟᱞᱟᱜ ᱦᱩᱭᱩᱜᱼᱟ ᱟᱨᱠᱤ ᱡᱚᱲ ᱫᱚ ᱪᱟᱞᱟᱜ ᱵᱟᱭ ᱜᱟᱱᱚᱜᱼᱟ ᱦᱳᱭ᱾ ᱛᱟᱦᱚᱞᱮ ᱟᱯᱮ ᱥᱮᱱ ᱫᱚ ᱪᱮᱫ ᱞᱮᱠᱟ ᱫᱟᱸᱥᱟᱭ ᱯᱚᱨᱚᱵᱽ ᱠᱚᱫᱚ ᱢᱟᱱᱟᱣ ᱟᱯᱮ ᱥᱮ ᱵᱟᱝ ᱥᱮ ᱫᱟᱸᱥᱟᱭ ᱫᱟᱲᱟᱱ ᱠᱚᱫᱚ ᱪᱟᱞᱟᱣ ᱟᱠᱟᱱᱟ ᱯᱮ ᱥᱮ ᱵᱟᱝᱼᱟ
ᱟᱞᱮ ᱥᱮᱫᱚ ᱫᱟᱸᱥᱟᱭ ᱚᱱᱟ ᱮᱱᱮᱡ ᱥᱮᱨᱮᱧ ᱫᱚ ᱵᱟᱭ ᱦᱩᱭᱩᱜ ᱜᱮᱭᱟ ᱛᱚ ᱚᱱᱟ ᱠᱚ ᱱᱤᱭᱟᱹ ᱫᱚ ᱵᱟᱹᱞᱤᱧ ᱵᱟᱲᱟᱭᱟ ᱠᱟᱹᱴᱤᱡ ᱞᱟᱹᱭ ᱟᱡᱚᱢᱟ ᱵᱤᱱ, ᱞᱟᱹᱭ ᱟᱸᱡᱚᱢᱟ ᱞᱤᱧ ᱠᱷᱟᱱ ᱵᱤᱱ ᱵᱷᱟᱹᱜᱤ ᱠᱚᱜ ᱫᱚ
ᱟᱪᱪᱷᱟ ᱟᱪᱪᱷᱟ ᱦᱳᱭ ᱚᱠᱛᱚ ᱠᱚ ᱢᱟ ᱦᱟᱸᱜ ᱱᱚᱜᱼᱚᱭ ᱦᱩᱭ ᱦᱮᱡ ᱮᱱᱟ ᱛᱟᱦᱚᱞᱮ ᱦᱟᱸᱜ ᱠᱟᱹᱴᱤᱡ ᱦᱟᱸᱜ ᱠᱷᱟᱴᱚ ᱢᱟᱪᱷᱟ ᱛᱮᱞᱤᱧ ᱞᱟᱹᱭ ᱥᱚᱫᱚᱨᱮᱜᱼᱟ
ᱦᱳᱭ ᱟᱞᱮ ᱥᱮᱱ ᱢᱟ ᱦᱟᱸᱜ ᱱᱚᱜᱼᱚ ᱱᱚᱝᱠᱟ ᱢᱚᱬᱮ ᱫᱤᱱ ᱜᱮ ᱦᱟᱸᱜ ᱫᱟᱸᱥᱟᱭ ᱫᱟᱲᱟᱱ ᱫᱚᱞᱮ ᱪᱟᱞᱟᱜᱼᱟ ᱟᱫᱚ ᱚᱱᱠᱟ ᱜᱮ ᱦᱟᱸᱜ ᱫᱟᱸᱥᱟᱭ ᱫᱟᱲᱟᱱ ᱢᱟᱲᱟᱝ ᱫᱚ ᱦᱟᱸᱜ ᱢᱤᱫᱴᱟᱱ ᱟᱛᱩ ᱨᱮᱱ ᱡᱚᱛᱚ ᱦᱚᱲ ᱛᱮ ᱢᱟᱱᱮ ᱦᱚᱲ ᱡᱟᱦᱟᱸ ᱛᱤᱱᱟᱹᱜ ᱢᱮᱱᱟᱜ ᱠᱚᱣᱟ ᱟᱛᱳ ᱨᱮᱱ ᱦᱚᱲ ᱚᱱᱠᱟ ᱦᱟᱸᱜ ᱜᱟᱞᱢᱟᱨᱟᱣ ᱠᱟᱛᱮᱫ